ᱦᱮᱞᱳ,
ᱦᱮᱸ, ᱨᱚᱲ ᱟᱸᱡᱚᱢᱚᱜ ᱠᱟᱱ ᱛᱤᱧᱟᱹ?
ᱚ ᱟᱡᱚᱢᱚᱜ ᱠᱟᱱᱟ,
ᱩᱸ,
ᱟ ᱭᱟᱜ ᱟᱸᱡᱚᱢᱚᱜ ᱠᱟᱱᱟ ᱛᱚ, ᱤᱧᱟᱹᱜ ᱨᱚᱲ ᱟᱸᱡᱚᱢᱚᱜ ᱠᱟᱱᱟ ᱛᱚ?
ᱦᱮᱸ, ᱦᱮᱸ, ᱟᱸᱡᱚᱢᱚᱜ ᱠᱟᱱᱟ ᱯᱳᱥᱴᱳᱹ ᱥᱟᱺᱦᱤᱡ ᱜᱮ᱾
ᱟᱻᱪᱪᱷᱟ ᱪᱪᱷᱟ, ᱦᱚ ᱟᱫᱚ ᱪᱮᱫ ᱠᱚᱢ ᱪᱤᱠᱟᱹ ᱵᱟᱲᱟᱜ? ᱦᱚ, ᱱᱚᱯᱟᱭ ᱵᱟᱲᱟᱝ ᱟᱨ ᱟᱹᱵᱤᱱ ᱫᱚ?
ᱦᱮᱸ ᱟᱞᱤᱧ ᱦᱚᱸ ᱱᱤᱛᱚᱜ ᱫᱚ ᱟᱯᱟᱛᱚᱛᱚ ᱱᱟᱯᱟᱭ ᱵᱟᱲᱟ ᱜᱮ ᱾
ᱟᱪᱪᱷᱟ ᱟᱪᱪᱷᱟ ᱦᱮᱸ ᱟᱨ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱞᱮ?
ᱱᱤᱛᱚᱜᱜ ᱫᱚ ᱪᱤᱠᱟᱹ ᱦᱚᱸ ᱵᱟᱝ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱾
ᱚ ᱦᱚᱸ
ᱟᱵᱮᱱ ᱪᱮᱫ ᱵᱮᱱ ᱪᱤᱠᱟᱹᱭᱫᱟ?
ᱦᱮᱸ ᱟᱞᱤᱧ ᱫᱚ ᱱᱚᱜ-ᱚᱭ ᱫᱩᱲᱩᱵ ᱵᱟᱲᱟ ᱜᱮ ᱾ ᱟᱨ ᱵᱟᱝ
ᱛᱚ ᱦᱩᱞ ᱯᱟ ᱦᱮᱸ ᱦᱩᱞ ᱞᱟᱹᱭᱫᱟᱹᱧ ᱦᱩᱞ ᱢᱟᱦᱟ ᱛᱚ ᱦᱩᱭᱮᱱᱟ, ᱪᱮᱫ ᱞᱮᱠᱟ ᱢᱟᱱᱟᱣ ᱦᱩᱭᱱᱟ?
ᱚᱦ ᱦᱩᱞ ᱢᱟᱦᱟ ᱚᱱᱠᱟ ᱢᱟᱱᱟᱣ ᱢᱟ ᱢᱟᱱᱟᱣ ᱦᱩᱭᱮᱱ ᱜᱮᱭᱟ ᱟᱫᱚ ᱢᱟᱱᱮ ᱩᱱᱟᱹᱜ ᱡᱟᱸᱠ ᱡᱚᱢᱚᱠ ᱫᱚ ᱵᱟᱝᱜᱮ ᱢᱟᱱᱮ ᱱᱚᱜᱼᱚ ᱱᱚᱝᱠᱟ ᱚ ᱟᱛᱩ ᱴᱚᱞᱟ ᱨᱮᱜᱮ ᱚᱱᱟ ᱵᱚᱸᱜᱟ ᱵᱩᱨᱩ ᱥᱩᱢᱩᱝ ᱜᱮ ᱾
ᱚ
ᱟᱨ ᱟᱯᱮ ᱠᱚᱫᱚ ᱪᱮᱫ ᱞᱮᱠᱟ ᱯᱮ ᱢᱟᱱᱟᱣ ᱠᱮᱫ ᱛᱟᱵᱚᱱᱟ?
ᱦᱮᱸ ᱟᱞᱮ ᱠᱚᱦᱚᱸ ᱡᱟᱸᱠᱼᱡᱚᱢᱚᱠ ᱜᱮ ᱱᱚᱝᱠᱟ ᱯᱨᱳᱜᱨᱟᱢ ᱠᱚᱫᱚ ᱫᱚᱦᱚ ᱫᱚ ᱵᱟᱝ ᱮᱸᱜ ᱾ ᱩᱱᱠᱤᱱ ᱱᱤᱭᱮ ᱜᱮ ᱢᱟᱱᱟᱣ ᱵᱟᱛᱟᱣ ᱦᱩᱭᱱᱟ ᱟᱨ ᱜᱟᱭᱟᱱ ᱛᱟᱦᱮᱸ ᱞᱮᱱᱟ ᱜᱟᱭᱟᱱ ᱫᱚ ᱢᱟᱱᱮ ᱱᱚᱝᱠᱟ ᱪᱷᱟᱹᱯᱨᱤ ᱮᱱᱮᱡ ᱥᱮ ᱚᱨᱠᱮᱥᱴᱟᱨ ᱚᱝᱠᱟ ᱫᱚ ᱵᱟ ᱜᱟᱭᱟᱱ ᱫᱚ ᱢᱟᱱᱮ ᱩᱱᱠᱤᱱ ᱵᱟᱨᱮ ᱛᱮᱜᱮ ᱜᱟᱭᱟᱱ ᱠᱚᱫᱚ ᱦᱩᱭᱩᱜᱼᱟ ᱾ ᱩᱱ ᱠᱟ
ᱟᱪᱪᱷᱟ ᱟᱪᱪᱷᱟ ᱢᱟᱱᱮ ᱚᱱᱟ ᱜᱟᱭᱟᱱ ᱫᱚ ᱢᱟᱱᱮ ᱟᱯᱮ ᱯᱮ ᱩᱫᱩᱟᱜ ᱞᱟᱜ ᱛᱟᱦᱮᱸᱫ ᱠᱟᱱᱟ ᱥᱮ ᱟᱨᱦᱚᱸ ᱡᱟᱦᱟᱸᱭ ᱟᱯᱮ ᱱᱮᱶᱛᱟ ᱵᱟᱨᱛᱮᱞᱜ ᱠᱚ ᱛᱟᱦᱮᱸᱱᱟ?
ᱦᱮᱸ ᱜᱟᱭᱟᱱ ᱫᱚ ᱱᱮᱶᱮᱛᱟᱱ ᱱᱮᱶᱛᱟ ᱛᱟᱦᱮᱸ ᱞᱮᱱᱟ ᱩᱱᱠᱩ ᱜᱮ ᱩᱫᱩᱜ ᱫᱚ ᱾
ᱟᱪᱪᱷᱟ ᱟᱪᱪᱷᱟ ᱦᱳᱭ ᱟᱫᱚ ᱱᱚᱜ-ᱚ ᱱᱚᱝᱠᱟ ᱱᱤᱡᱮᱨᱟᱜ ᱜᱟᱶᱛᱟ ᱨᱮᱦᱚᱸ ᱡᱩᱫᱤ ᱵᱟᱠᱚ ᱛᱟᱦᱮᱱᱟ ᱥᱮ ᱚᱱᱠᱟᱱ ᱚᱱᱚᱞᱤᱭᱟᱹ ᱠᱚ ᱯᱟᱴᱷᱚᱠᱤᱭᱟᱹ ᱠᱚ ᱮᱱᱠᱷᱟᱱ ᱫᱚ ᱱᱮᱶᱛᱟ ᱟᱹᱜᱩ ᱠᱟᱛᱮᱜ ᱩᱫᱩᱜ ᱥᱮᱚᱫᱚᱨ ᱦᱚᱸ ᱜᱟᱱᱚᱜ ᱜᱮᱭᱟ ᱾
ᱦᱮᱸ ᱟᱨ ᱚᱠᱟ ᱠᱚᱨᱮ ᱢᱟ ᱧᱮᱞ ᱵᱟᱲᱟ ᱦᱩᱭᱮᱱ ᱜᱮᱛᱚ, ᱡᱮ ᱯᱨᱳᱜᱨᱟᱢ ᱠᱚ ᱫᱚᱦᱚ ᱵᱟᱲᱟ ᱠᱮᱫᱟ ᱫᱚᱢᱮ ᱠᱚ ᱪᱷᱟᱯᱚᱞ ᱰᱟᱱᱥ ᱠᱚᱠᱚ ᱮᱢᱟᱜ ᱮᱱᱮᱡ ᱵᱟᱲᱟ ᱠᱮᱫ ᱜᱮᱭᱟ᱾ ᱟᱫᱚ ᱟᱵᱮᱱᱟᱜ ᱪᱮᱫ ᱵᱚᱠᱛᱚᱵᱵᱚ? ᱚᱱᱟ ᱵᱟᱠᱷᱨᱟ ᱛᱮ ᱠᱤᱪᱷᱩ ᱞᱟᱹᱭ ᱵᱮᱱ ᱾
ᱦᱳᱭ ᱟᱫᱚ ᱟᱹᱞᱤᱧ ᱦᱚᱞᱤᱧ ᱞᱟᱹᱭᱟ ᱱᱚᱣᱟ ᱫᱚ ᱦᱟᱸᱜ ᱢᱟᱱᱮ ᱦᱩᱞ ᱢᱟᱦᱟ ᱠᱟᱱᱟ ᱟᱵᱚ ᱯᱨᱳᱵᱤᱛᱨᱚ ᱠᱚᱲᱟ ᱠᱚ ᱡᱟᱸᱦᱟ ᱫᱚ ᱾ ᱢᱟᱱᱮ ᱥᱟᱱᱛᱟᱲ ᱦᱩᱞ ᱧᱩᱛᱩᱢ ᱛᱮ ᱢᱟᱱᱮ ᱤᱝᱨᱮᱡᱽ ᱠᱚ ᱵᱤᱨᱩᱫ ᱨᱮᱠᱚ ᱞᱟᱹᱲᱦᱟᱹᱭ ᱞᱮ ᱛᱟᱦᱮᱸ ᱠᱟᱱᱟ ᱢᱟᱱᱮ ᱟᱵᱚᱣᱟ ᱫᱤᱠ ᱛᱮ ᱟᱵᱚ ᱾ ᱢᱟᱹᱱ ᱤᱡᱛ ᱵᱟᱧᱪᱟᱣ ᱞᱟᱹᱜᱤᱫ ᱛᱮ ᱟᱫᱚ ᱩᱱᱠᱩᱮ ᱩᱭᱦᱟᱹᱨ
ᱟᱵᱮᱱᱟᱜ ᱟᱵᱮᱱᱟᱜ ᱱᱮᱴᱳᱣᱟᱨᱠ ᱮ ᱰᱤᱥᱴᱟᱯ ᱮᱫᱟ ᱠᱟᱹᱴᱤᱡ ᱾
ᱟᱪᱪᱷᱟ ᱟᱪᱪᱷᱟ, ᱚ ᱱᱤᱛᱚᱜ ᱟᱸᱡᱚᱢᱚᱜ ᱠᱟᱱᱟ ᱛᱚ?